ᱨᱚᱲ ᱢᱮ,
ᱦᱮᱸ ᱵᱚᱭᱦᱟ ᱡᱚᱦᱟᱨ ᱜᱮ।
ᱦᱚᱸ ᱡᱚᱦᱟᱨ ᱡᱚᱦᱟᱨ ᱡᱚᱦᱟᱨ ᱜᱮᱫ ᱫᱟ।
ᱟᱨ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ, ᱱᱟᱯᱟᱭ ᱵᱟᱲᱟᱭ ᱜᱮᱭᱟᱯᱮ?
ᱦᱩᱸ ᱱᱟᱯᱟᱭ ᱜᱮᱭᱟᱞᱤᱧ ᱚᱲᱟᱜ ᱠᱚᱨᱮ ᱜᱮ ᱞᱮᱠᱤᱱ ᱛᱷᱚᱲᱟ,
ᱦᱮᱸ ᱦᱮᱸ ᱱᱚᱜ ᱚᱭ ᱱᱤᱛᱚᱜ ᱫᱷᱟᱹᱵᱤᱡ ᱢᱟ ᱮᱱᱛᱮ ᱱᱟᱯᱟᱭ ᱵᱟᱲᱟ ᱜᱮ ᱢᱮᱱᱟᱜ ᱞᱮᱭᱟ। ᱡᱚᱛᱚ ᱦᱚᱲ ᱜᱮ, ᱪᱟᱸᱫᱳ ᱵᱚᱸᱜᱟᱣᱟᱜ ᱫᱩᱞᱟᱹᱲ ᱫᱟᱭᱟ ᱛᱮᱢ ᱢᱮᱱ ᱫᱟᱲᱮᱭᱟᱜᱼᱟ ᱦᱩᱸ।
ᱦᱩᱸ ᱦᱩᱸ ᱦᱳᱭ ᱱᱟᱯᱟᱭ, ᱯᱟᱭ ᱵᱚᱱ ᱛᱟᱦᱮᱱ ᱠᱷᱟᱡ ᱜᱮ।
ᱮᱠᱟᱞ ᱮᱠᱟᱞ ᱢᱟᱱᱮ ᱱᱟᱯᱟᱭ ᱵᱚᱱ ᱛᱟᱦᱮᱱ ᱠᱷᱟᱡ ᱜᱮᱦᱟᱸᱜ ᱡᱚᱛᱚ, ᱡᱚᱛᱚᱣᱟᱜ ᱠᱟᱹᱢᱤ ᱠᱟᱹᱥᱱᱤ ᱵᱚᱱ ᱠᱚᱨᱟᱣ ᱫᱟᱲᱮᱭᱟᱜᱼᱟ। ᱥᱮ ᱡᱟᱦᱟᱱᱟᱜ ᱜᱮ, ᱦᱚᱲᱢᱚ ᱡᱤᱣᱤ ᱮᱠᱟᱞ ᱦᱚᱲᱢᱚ ᱡᱤᱣᱤ ᱱᱟᱯᱟᱭ,
ᱦᱳᱭ ᱦᱳᱭ। ᱦᱚᱸᱜᱚᱭ ᱱᱮᱛᱟᱨ ᱫᱚ ᱫᱟᱜ ᱫᱤᱱ ᱠᱟᱱᱟ ᱛᱚ, ᱟᱯᱮᱥᱮᱫ ᱫᱚ ᱦᱩᱲᱩ ᱨᱚᱦᱚᱭ ᱠᱚᱫᱚ ᱦᱩᱭ ᱵᱟᱲᱱᱟ ᱥᱮ ᱵᱟᱝ, ᱦᱮᱞᱳ ᱦᱮᱞᱳ ᱦᱮᱞᱳ